ᱦᱩ ᱫᱟᱫᱟ ᱛᱟᱦᱚᱞᱮ ᱪᱮᱜ ᱪᱮᱜ ᱞᱟᱝ ᱜᱚᱞᱯᱷᱚ ᱭᱮᱫ ᱛᱟᱸᱦᱮᱜ ᱡᱮᱱᱚ ᱥᱩᱠᱨᱤ ᱛᱟᱦᱞᱮ ᱥᱩᱠᱨᱤ ᱠᱚᱫᱚ ᱛᱟᱦᱚᱞᱮ ᱟᱯᱮ ᱫᱚ ᱵᱟᱯᱮ ᱜᱚᱡ ᱠᱚᱣᱟ ᱛᱟᱦᱚᱞᱮ ᱟᱹᱛᱩ ᱠᱚᱨᱮ ᱜᱮᱠᱚ ᱜᱚᱡ ᱠᱚᱣᱟ?
ᱦᱚᱸ ᱵᱚᱠᱚᱧ ᱟᱞᱮ ᱫᱚ ᱦᱚᱜᱼᱚᱭ ᱪᱟᱹᱣᱰᱤ ᱦᱤᱞᱳᱜ ᱦᱮᱸ ᱥᱩᱠᱨᱤ ᱫᱚ ᱟᱹᱛᱩ ᱨᱮᱠᱚ ᱜᱚᱡ ᱠᱚ ᱜᱚᱡ ᱠᱚᱜᱮ ᱜᱮᱭᱟ᱾ ᱟᱫᱚ ᱦᱟᱸᱜ ᱫᱤᱱ ᱠᱟᱞᱚᱢ ᱫᱚ ᱟᱞᱮ ᱚᱲᱟᱜ ᱨᱮᱜᱮ ᱞᱮ ᱜᱚᱡ ᱞᱮᱫᱮ ᱛᱟᱸᱦᱮᱫ ᱚᱲᱟᱜ ᱨᱮᱜᱮ ᱥᱚᱠᱨᱤ ᱛᱟᱦᱮᱸ ᱠᱟᱱᱟᱭ ᱟᱫᱚ ᱟᱞᱮ ᱫᱚ ᱵᱟᱦᱨᱮ ᱟᱹᱛᱩ ᱠᱚᱨᱮᱜ ᱫᱚ ᱚᱱᱠᱟ ᱞᱮᱠᱟ ᱫᱚ ᱡᱤᱞ ᱟᱠᱷᱨᱤᱧ ᱠᱚᱫᱚ ᱵᱟᱞᱮ ᱤᱫ ᱫᱤ ᱜᱮᱭᱟ, ᱚᱲᱟᱜ ᱟᱹᱛᱩ ᱠᱚᱨᱮᱱ ᱜᱮ ᱢᱟᱲᱟᱝ ᱨᱮᱞᱮ ᱞᱤᱥᱴ ᱫᱚᱦᱚ ᱠᱟᱠᱚᱣᱟ ᱡᱤᱞ ᱠᱚ ᱦᱟᱛᱟᱣ ᱚᱱᱠᱟ ᱞᱮᱠᱟ ᱜᱮᱞᱮ ᱮᱢᱟ ᱠᱚᱜᱮᱭᱟ
ᱳ
ᱟᱹᱛᱩ ᱠᱚᱨᱮᱜ ᱜᱮᱞᱮ ᱟᱠᱷᱨᱤᱧᱟ ᱟᱨ ᱵᱟᱠᱷ ᱠᱷᱟᱱ ᱫᱚ ᱡᱩᱫᱤ ᱡᱤᱞ ᱡᱟᱹᱥᱛᱤ ᱜᱮ ᱠᱷᱟᱱ ᱫᱚ ᱮᱱᱠᱷᱟᱱ ᱮᱴᱟᱜ ᱥᱩᱨ ᱥᱩᱯᱩᱨ ᱟᱛᱩ ᱠᱚᱨᱮᱞᱮ ᱤᱫᱤ ᱜᱮᱭᱟ ᱟᱨ ᱵᱟᱝ ᱠᱷᱟᱱ ᱫᱚ ᱱᱚᱣᱟ ᱦᱟᱴ ᱠᱚ ᱨᱮ ᱞᱮ ᱤᱫᱤ ᱜᱮᱭᱟ᱾
ᱦᱩᱸ ᱟᱨ ᱟᱞᱮ ᱦᱚᱸ ᱮᱡᱮ ᱮᱡᱮ ᱠᱚᱫᱚ ᱛᱟᱦᱚᱞᱮ ᱟᱞᱮ ᱦᱚᱸ ᱟᱞᱮᱥᱮᱜ ᱦᱚᱸ ᱚᱝᱠᱟ ᱜᱮ ᱟᱹᱛᱳ ᱠᱚᱨᱮ ᱜᱮᱞᱮ ᱞᱤᱥ ᱠᱤᱭᱟ ᱛᱟᱯᱚᱨᱮ ᱡᱟᱦᱟᱸᱭ ᱜᱮᱠᱚ ᱜᱚᱡ ᱠᱤᱫᱤᱭᱟ ᱟᱞᱮᱥᱮᱫ ᱫᱚ ᱩᱱᱠᱩ ᱠᱚᱫᱚ ᱞᱤᱥ ᱟᱠᱚ ᱟᱫᱚ ᱚᱱᱟ ᱟᱠᱷᱨᱤᱧ ᱟᱠᱚ ᱵᱟᱭᱨᱮ ᱥᱮᱜ ᱫᱚ ᱵᱟᱠᱚ ᱤᱫᱤ ᱠᱚ ᱥᱟᱠᱨᱟᱛ ᱥᱚᱢᱚᱭ ᱫᱚ
ᱛᱯᱚᱨᱮ ᱚᱝᱠᱟ ᱯᱤᱴᱷᱟᱹ ᱠᱚᱫᱚ ᱪᱮᱜ ᱞᱮᱠᱟ ᱯᱮ ᱯᱤᱴᱷᱟᱹᱭᱟ ᱛᱟᱦᱚᱞᱮ ᱥᱟᱠᱨᱟᱛ ᱷᱤᱞᱳᱜ ᱛᱟᱦᱚᱞᱮ ᱫᱟᱫᱟ ᱟᱢ ᱫᱚ ᱯᱤᱴᱷᱟᱹ ᱠᱚᱫᱚᱢ ᱵᱟᱲᱟᱭᱟ ᱥᱮ ᱵᱟᱝ ᱪᱮᱫ ᱞᱮᱠᱟ ᱥᱩᱠᱨᱤ ᱡᱤᱞ ᱯᱤᱴᱷᱟᱹ?
ᱟ ᱯᱤᱴᱷᱟᱹ ᱠᱚᱫᱚ ᱦᱟᱸᱜ ᱩᱸ ᱧᱮᱞ ᱧᱮᱞ ᱠᱟᱛᱮᱫ ᱫᱚᱧ ᱥᱮᱬᱟ ᱫᱚᱧ ᱥᱮᱬᱟ ᱠᱟᱣᱟᱱ ᱜᱮᱭᱟ ᱟᱫᱚ ᱤᱧ ᱦᱚᱸ ᱵᱟᱹᱧ ᱯᱤᱴᱷᱟᱹ ᱵᱟᱲᱟ ᱠᱟᱜᱼᱟ ᱚᱲᱟᱜ ᱨᱮᱫᱚ ᱦᱟᱸᱜ᱾ ᱦᱮᱸ ᱵᱟᱟᱵᱟ ᱜᱮ ᱯᱤᱴᱷᱟᱹ ᱵᱟᱲᱟᱭ ᱜᱮ ᱛᱟᱞᱮᱭᱟᱭ᱾
ᱦᱩᱸ ᱦᱩᱸ᱾
ᱟᱫᱚ ᱤᱧ ᱫᱚ ᱦᱟᱸᱜ ᱵᱟᱹᱧ ᱯᱤᱴᱷᱟᱹ ᱵᱟᱲᱟ ᱟᱠᱟᱜᱼᱟ ᱚᱲᱟᱜ ᱠᱚᱨᱮᱜ ᱫᱚ᱾ ᱦᱮᱸ ᱧᱮᱞ ᱫᱩᱧ ᱧᱮᱞ ᱵᱟᱲᱟ ᱠᱟᱜ ᱠᱚᱜᱮ ᱧᱮᱞ ᱠᱟᱛᱮ ᱫᱚ ᱥᱮᱬᱟᱸ ᱫᱚᱧ ᱥᱮᱬᱟᱸ ᱟᱠᱟᱣᱟᱱ ᱜᱮᱭᱟ ᱯᱤᱴᱷᱟᱹ ᱠᱚ ᱚᱠᱟ ᱞᱮᱠᱟ ᱠᱚ ᱤᱥᱤᱱᱟ᱾ ᱮᱸ᱾
ᱚ᱾
ᱟᱫᱚ ᱵᱚᱠᱚᱧ ᱟᱢ ᱫᱚ ᱛᱟᱦᱚᱞᱮ ᱮ ᱯᱤᱴᱷᱟᱹ ᱠᱚᱫᱚ ᱤᱥᱤᱱ ᱠᱚᱫᱚᱢ ᱵᱷᱟᱲᱟᱭ ᱜᱮᱭᱟ?
ᱚ ᱵᱟᱝ ᱵᱟᱝ ᱟᱫᱚ ᱤᱧ ᱫᱚ ᱩᱱᱟᱹᱜ ᱫᱚ ᱵᱟᱹᱧ ᱵᱟᱲᱟᱭᱟ ᱟᱫᱚ ᱧᱮᱞ ᱞᱮᱠᱟᱹᱧ ᱧᱮᱞ᱾ ᱚᱲᱟᱜ ᱠᱚᱨᱮ ᱧᱮᱞ ᱵᱟᱲᱟ ᱦᱩᱭ ᱠᱟᱱᱟ ᱚᱱᱟ ᱩᱱᱠᱩ ᱧᱮ ᱧᱮᱞ ᱵᱟᱲᱟ ᱠᱟᱛᱮ ᱜᱮ ᱵᱟᱲᱟᱭ ᱢᱮᱱᱟᱜᱼᱟ ᱯᱤᱴᱷᱟᱹ ᱠᱚᱫᱚ ᱪᱮᱫᱠᱟ ᱠᱚ ᱵᱮᱱᱟᱣ-ᱟ᱾ ᱟᱫᱚ ᱚᱱᱠᱟ ᱯᱤᱴᱷᱟᱹ ᱠᱚᱫᱚ ᱵᱟᱝ ᱤᱥᱤᱱ ᱵᱟᱲᱟ ᱦᱩᱭ ᱠᱟᱱᱟ᱾ ᱛᱟᱦᱚᱞᱮ ᱫᱟᱫᱟ ᱡᱚᱠᱷᱚᱡ ᱯᱮ ᱯᱤᱴᱷᱟᱹᱭᱟ ᱚᱱᱟ ᱟᱜᱮ ᱫᱚ ᱡᱤᱞ ᱠᱚᱯᱮ ᱩᱛᱩᱭᱟ ᱥᱮ ᱚᱱᱠᱟ ᱵᱮᱨᱮᱞ ᱛᱮᱜᱮ ᱡᱤᱞ ᱠᱚᱯᱮ ᱥᱤᱯᱤ ᱢᱮᱥᱟ ᱠᱟᱛᱮ ᱯᱮ ᱤᱭᱟᱹᱭᱟ ᱯᱟᱛᱲᱟ ᱨᱮᱯᱮ ᱯᱟᱛᱲᱟ ᱭᱟ ᱥᱮ ᱩᱛᱩ ᱠᱟᱛᱮ ᱯᱮ ᱯᱤᱴᱷᱟᱹ ᱠᱤ ᱚᱱᱟ ᱥᱩᱠᱨᱤ ᱡᱮᱞ ᱫᱚ?
ᱟᱫᱚ ᱵᱟᱠᱷᱟᱱ ᱵᱟᱱᱟᱨ ᱞᱮᱠᱟ ᱜᱮ ᱦᱟᱸᱜ ᱯᱤᱴᱷᱟᱹ ᱫᱚ ᱤᱥᱤᱱ ᱜᱟᱱᱚᱜ ᱜᱮᱭᱟ᱾ ᱟᱫᱚ ᱟᱞᱮ ᱫᱚ ᱦᱟᱸᱜ ᱩᱱᱨᱮ ᱟᱞᱮ ᱚᱲᱟᱜ ᱨᱮᱫᱚ ᱦᱟᱸᱜ ᱤᱧ ᱤᱧ ᱵᱟᱵᱟ ᱫᱩᱧ ᱧᱮᱞ ᱵᱟᱲᱟ ᱟᱠᱟᱫᱮ ᱜᱮᱭᱟ ᱩᱛᱩ ᱠᱟᱛᱮᱜ ᱜᱮ ᱦᱟᱸᱜ ᱱᱚᱣᱟ ᱯᱤᱴᱷᱟᱹ ᱵᱮᱱᱟᱣ ᱫᱚ᱾
ᱟᱪᱪᱷᱟ᱾
ᱟᱨ ᱵᱚᱠᱚᱧ ᱛᱟᱦᱞᱮ ᱟᱯᱮ ᱫᱚ ᱦᱚᱸᱜᱼᱚᱭ ᱪᱟᱸᱣᱲᱤ ᱦᱤᱞᱳᱜ ᱫᱚ ᱟ ᱧᱤᱫᱟᱹ ᱠᱚᱫᱚ ᱪᱮᱫ ᱠᱚᱛᱮᱯ ᱯᱮ ᱡᱚ ᱪᱮᱫ ᱢᱟᱱᱮ ᱪᱮᱫ ᱠᱚᱯᱮ ᱡᱚᱢ ᱵᱟᱲᱟᱭ ᱜᱮᱭᱟ? ᱧᱤᱫᱟᱹ ᱚᱠᱟ ᱞᱮᱠᱟ ᱯᱮ ᱠᱟᱴ
ᱡᱚᱢ ᱵᱚᱞᱛᱮ ᱫᱚ ᱦᱳᱭᱳᱜ ᱠᱟᱱᱟ ᱤᱡᱟᱹ ᱜᱮᱞᱮ ᱡᱚᱢ ᱜᱮᱭᱟ ᱡᱮᱢᱚᱱ ᱯᱤᱴᱷᱟᱹ ᱞᱮ ᱡᱚᱢ ᱜᱮᱭᱟ, ᱛᱟᱯᱚᱨᱮ ᱵᱟᱨᱮ ᱵᱟᱨᱚᱢ ᱠᱚᱢ ᱞᱮ ᱯᱤᱴᱟᱹᱭᱟ ᱟᱨ ᱥᱩᱠᱨᱤ ᱡᱮᱞ ᱞᱮ ᱯᱤᱴᱟᱹᱭᱟ᱾ ᱥᱤᱢ ᱡᱮᱞ ᱞᱮ ᱯᱤᱴᱷᱟᱹᱭᱟ, ᱛᱟᱯᱚᱨᱮ ᱞᱮᱴᱚ ᱦᱚᱞᱮ ᱵᱮᱱᱟᱣ ᱜᱮᱭᱟ᱾ ᱛᱟᱯᱚᱨᱮ ᱫᱟᱫᱟ ᱚᱱᱟ ᱟᱯᱮ ᱥᱮᱫ ᱫᱚ ᱢᱮᱱᱟᱜ ᱟᱥᱮ ᱵᱟᱝ ᱡᱮ ᱟᱜᱮ ᱚᱱᱟ ᱯᱤᱴᱷᱟᱹ ᱡᱚᱢ ᱢᱟᱲᱟᱝ ᱨᱮ ᱦᱚᱞᱚᱝ ᱫᱟᱜ ᱠᱩᱞᱟᱹᱣ ᱠᱟᱛᱮᱜ ᱪᱩᱞᱦᱟᱹ ᱫᱷᱟᱨᱮ ᱛᱮ ᱤᱡ ᱡᱮ ᱜᱳᱞ ᱛᱮᱯᱮ ᱪᱩᱨᱩᱪᱟᱜ-ᱟ ᱥᱮ ᱵᱟᱝ? ᱚᱱᱠᱟ ᱟᱨ ᱠᱷᱚᱲ ᱜᱟᱫᱟ ᱥᱮᱫ ᱠᱟᱹᱴᱤᱡ ᱯᱮ ᱤᱫᱤᱭᱟᱼᱟ, ᱟᱨ ᱱᱟᱣᱟ ᱜᱟᱫᱟ ᱪᱩᱨᱩᱡ ᱪᱩᱨᱩᱡ ᱛᱮ ᱚᱱᱠᱟ ᱯᱮ ᱪᱩᱨᱩᱡᱤᱡ ᱜᱮᱭᱟ ᱥᱮ ᱵᱟᱝ ᱛᱟᱦᱚᱞᱮ ᱚᱱᱟ ᱦᱚᱞᱚᱝ?
ᱩᱦᱩᱸ ᱵᱟᱝ ᱵᱚᱠᱚᱧ ᱥᱟᱠᱨᱟᱛ ᱨᱮᱫᱚ ᱦᱟᱸᱜ ᱚᱱᱠᱟ ᱞᱮᱠᱟ ᱫᱚ ᱟᱞᱮ ᱚᱲᱟᱜ ᱨᱮᱫᱚ ᱵᱟᱹᱧ ᱧᱮᱞ ᱟᱠᱟᱫ ᱠᱚᱣᱟ ᱦᱮᱸ᱾ ᱟᱨ ᱫᱟ ᱦᱟᱸᱜ ᱵᱟᱠᱚᱧ ᱪᱟᱣᱬᱮᱸ ᱦᱤᱞᱳᱜ ᱦᱟᱸᱜ ᱡᱟᱦᱟᱸ ᱟᱸ ᱞᱟᱹᱭᱟ ᱠᱚ ᱪᱮᱛᱟ ᱦᱮᱸ ᱮᱱ ᱦᱤᱞᱳᱜ ᱫᱚ ᱛᱷᱟᱹᱨᱤ ᱠᱚᱨᱮᱜ ᱫᱚ ᱫᱟᱠᱟ ᱠᱚᱫᱚ ᱵᱟᱠᱚ ᱡᱚᱢᱟ᱾ ᱮ ᱱᱚᱣᱟ ᱯᱟᱛᱲᱟ ᱨᱮᱠ ᱫᱟᱠᱟ ᱠᱚ ᱡᱚᱢᱟ ᱟᱨ ᱯᱟᱛᱲᱟ ᱨᱮ ᱮᱜ ᱡᱟᱦᱟᱸ ᱫᱟᱠᱟ ᱠᱚ ᱡᱚᱢᱟ ᱚᱱᱟ ᱫᱚ ᱡᱷᱚᱛᱚ ᱛᱚ ᱵᱟᱠᱚ ᱡᱚᱢ ᱪᱟᱵᱟᱭ ᱜᱮᱭᱟ ᱤᱛᱟᱹᱫ ᱠᱟᱜ ᱜᱮᱭᱟ ᱠᱚ᱾
ᱦᱮᱸ ᱦᱮᱸ ᱦᱮᱸ ᱟᱞᱮ ᱥᱮᱫ ᱦᱚᱸ ᱚᱱᱠᱟ ᱜᱮ ᱤᱭᱟᱹ ᱦᱤᱞᱳᱜ ᱫᱚ, ᱩᱱ ᱦᱤᱞᱳᱜ ᱫᱚ ᱟᱵᱚᱣᱟᱜ ᱛᱷᱟᱹᱨᱤ ᱨᱮ ᱫᱚ ᱵᱟᱞᱮ ᱡᱚᱢ ᱜᱮᱭᱟ ᱟᱞᱮ ᱦᱚᱸ᱾ ᱯᱟᱛᱲᱟ ᱨᱮᱜᱮ ᱡᱚᱢ ᱜᱮᱭᱟ᱾
ᱚ ᱛᱟᱦᱚᱞᱮ ᱚᱱᱟ ᱦᱚᱞᱚᱝ ᱪᱩᱨᱩᱡ ᱫᱚ ᱵᱟᱹᱱᱩᱜᱼᱟ ᱵᱟᱝ?
ᱚᱱᱠᱟ ᱞᱮᱠᱟ ᱫᱚ ᱦᱟᱸᱜ ᱵᱟᱹᱧ ᱧᱮᱞ ᱠᱟᱜ ᱠᱚᱣᱟ ᱟᱞᱮ ᱚᱲᱟᱜ ᱨᱮᱫᱚ ᱦᱟᱸᱜ᱾
ᱩᱱ ᱡᱚᱠᱷᱟᱱ ᱟᱞᱮ᱾ ᱟᱪᱪᱷᱟ ᱟᱪᱪᱷᱟ ᱟᱞᱮ ᱥᱮᱫ ᱫᱚ ᱚᱱᱠᱟ ᱢᱮᱱᱟᱜ ᱜᱮᱭᱟ ᱛᱟᱯᱚᱨᱮ ᱡᱮᱢᱚᱱ ᱯᱤᱴᱷᱟᱹ, ᱯᱤᱴᱷᱟᱹ ᱜᱮᱞᱮ ᱤᱥᱤᱱ ᱠᱩᱲᱟᱹᱣ ᱠᱮᱫᱟ ᱛᱟᱯᱚᱨᱮ ᱤᱥᱤᱱ ᱢᱟᱲᱟᱝ ᱨᱮ ᱚᱱᱟ ᱡᱟᱦᱟᱸᱭ ᱜᱮ ᱟᱨ ᱢᱤᱫ ᱟᱭᱳ ᱦᱚᱲ ᱛᱟᱠᱚ ᱦᱚᱞᱚᱝ ᱠᱚ ᱜᱩᱞᱟᱹᱣ ᱛᱮ ᱡᱟᱦᱟᱸ ᱦᱚᱞᱚᱝ ᱵᱚᱱ ᱯᱤᱴᱷᱟᱹᱭᱟ ᱚᱱᱟ ᱦᱚᱞᱚᱝ ᱛᱮ ᱜᱩᱞᱟᱹᱣ ᱛᱮ ᱪᱩᱞᱦᱟᱹ ᱜᱳᱞ ᱜᱳᱞ ᱛᱮᱠᱚ ᱪᱩᱨᱩ ᱪᱟᱜᱼᱟ ᱛᱟᱯᱚᱨᱮ ᱟᱠᱟ ᱵᱷᱤᱛᱤᱨ ᱚᱲᱟᱜ ᱨᱮ ᱯᱤᱴᱷᱟᱹᱣᱟᱠ ᱠᱚ ᱵᱚᱸᱜᱟ ᱭᱟᱠᱚ ᱚᱸᱰᱮ ᱦᱚᱸ ᱠᱚ ᱪᱩᱨᱩᱪᱟᱜᱼᱟ᱾ ᱛᱟᱯᱚᱨᱮ ᱚᱱᱟ ᱠᱷᱚᱲ ᱜᱟᱫᱟ ᱡᱟᱦᱟᱸ ᱠᱷᱟᱹᱨᱟᱹᱭ ᱨᱮ ᱜᱟ ᱤᱭᱟᱹ ᱜᱟᱫᱟ ᱦᱩᱭ ᱟᱠᱟᱱᱟ, ᱚᱸᱰᱮ ᱞᱮ ᱪᱩᱨᱩᱪᱟᱜᱼᱟ᱾ ᱟᱫᱚ ᱚᱱᱠᱟ ᱫᱚ ᱟᱯ ᱟᱯᱮᱥᱮᱫ ᱫᱚ ᱵᱟᱯᱮ ᱪᱩᱨᱤᱡᱟᱜᱼᱟ ᱛᱟᱦᱮᱸ ᱠᱚᱜᱼᱟ ᱾
ᱵᱟᱝ-ᱟ ᱵᱟᱝ-ᱟ ᱟᱞᱮ ᱥᱮᱫ ᱫᱚ ᱚᱱᱠᱟ ᱞᱮᱠᱟ ᱫᱚ ᱦᱟᱸᱜ ᱵᱟᱹᱧ ᱧᱮᱞ ᱟᱠᱟᱫ ᱠᱚᱣᱟ ᱾ ᱟᱫᱚ ᱵᱚᱠᱚᱧ ᱛᱟᱦᱚᱞᱮ ᱱᱚᱜᱼᱚᱭ ᱟᱯᱮ ᱫᱚᱻ ᱥᱤᱧ ᱥᱟᱠᱨᱟᱛ ᱦᱤᱞᱳᱜ ᱵᱷᱳᱨ ᱵᱷᱳᱨ ᱛᱮ ᱚᱠᱟ ᱠᱚᱨᱮᱫ ᱛᱩᱯᱩᱱ ᱯᱮ ᱪᱟᱞᱟᱜ ᱜᱮᱭᱟ?
ᱦᱳᱭ ᱟᱫᱚ ᱚᱱᱟ ᱤᱭᱟᱹ ᱠᱚᱫᱚ ᱛᱩᱯᱩ ᱠᱚᱫᱚ ᱪᱟᱞᱟᱣ ᱵᱚᱞᱛᱮ ᱤᱭᱟᱹ ᱞᱮ ᱪᱟᱞᱟᱜ ᱜᱮᱭᱟ ᱡᱮᱢᱚᱱ ᱜᱟᱹ ᱤᱭᱟᱹ ᱠᱚ ᱢᱮᱱᱟᱜᱼᱟ, ᱯᱩᱠᱷᱨᱤ ᱠᱚ ᱢᱮᱱᱟᱜᱼᱟ, ᱛᱟᱯᱚᱨᱮ ᱜᱟᱰᱟ ᱠᱚᱦᱚᱸ ᱢᱮᱱᱟᱜ ᱜᱮᱭᱟ᱾ ᱛᱟᱯᱚᱨᱮ ᱚᱸᱰᱮ ᱜᱮᱞᱮ ᱪᱟᱞᱟᱣ ᱵᱟᱲᱟᱜ ᱜᱮᱭᱟ ᱛᱩᱯᱩ ᱫᱚ᱾ ᱠᱟᱹᱴᱤᱡ ᱵᱷᱳᱨ ᱛᱮᱞᱮ ᱪᱟᱞᱟᱣᱮᱱ ᱜᱮᱭ ᱛᱟᱯᱚᱨᱮ ᱛᱳᱯᱳ ᱠᱷᱚᱱᱟᱜ ᱦᱮᱡ ᱠᱟᱛᱮ ᱚᱱᱠᱟ ᱠᱟ ᱯᱤᱴᱷᱟᱹ ᱠᱚ ᱤᱭᱟᱹ ᱵᱟᱲᱟ ᱠᱟᱛᱮ ᱵᱚᱸᱜᱟ ᱵᱟᱲᱟᱭᱟ ᱠᱚ ᱫᱟᱹᱫᱩ ᱛᱟᱠᱚ ᱢᱮᱱᱟᱜ ᱠᱚᱣᱟ, ᱛᱟᱦᱚᱞᱮ ᱱᱮᱛᱟᱨ ᱫᱚ ᱟᱯᱮ ᱫᱚ ᱚᱠᱟ ᱥᱮᱫ ᱯᱮ ᱛᱳ ᱯᱳ ᱠᱚᱯᱮ ᱪᱟᱞᱟᱜᱼᱟ ᱥᱮ ᱵᱷᱳᱣᱟᱹ ᱛᱮᱫᱚ ᱵᱟᱯᱮ ᱪᱟᱞᱟᱣ ᱵᱟᱲᱟᱜᱼᱟ ᱛᱳᱯᱳ
ᱟᱫᱚ ᱟ ᱵᱷᱳᱨ ᱛᱮᱫᱚ ᱱᱚᱣᱟ ᱟᱹᱛᱩ ᱥᱩᱨ ᱨᱮᱜᱮ ᱜᱟᱰᱟ ᱦᱮᱱᱟᱜ ᱛᱟᱞᱮᱭᱟ ᱵᱷᱳᱨ ᱛᱮ ᱮᱫ ᱛᱩ ᱯᱩᱱ ᱫᱚ ᱦᱟᱸᱜ ᱜᱤᱫᱽᱨᱟᱹ ᱠᱚᱜᱮ ᱠᱚ ᱥᱮᱱᱚᱜ ᱜᱮᱭᱟ᱾ ᱦᱮᱸ ᱟᱫᱚ ᱚᱱᱟ ᱢᱟᱲᱟᱝ ᱦᱳᱭ ᱦᱟᱸᱜ ᱚᱱᱟ ᱮ ᱵᱷᱩᱲᱤ ᱠᱩᱢᱵᱟᱹ ᱠᱚᱠᱚ ᱡᱩᱛ ᱵᱮᱱᱟᱣ ᱠᱟᱜᱼᱟ᱾ ᱦᱮᱸ ᱟᱫᱚ ᱚᱱᱟ ᱛᱩᱯᱩᱱ ᱠᱚᱠᱚ ᱪᱟᱞᱟᱜᱼᱟ, ᱛᱩᱯᱩᱱ ᱠᱚ ᱨᱩᱭᱣᱟᱹᱲ ᱠᱟᱛᱮ ᱟᱫᱚ ᱟᱹᱜ ᱵᱟ ᱛᱩᱯᱩ ᱪᱟᱞᱟᱣ ᱠᱟᱛᱮᱫ ᱚᱸᱰᱮ ᱫᱚ ᱦᱟᱸᱜ ᱱᱟᱣᱟ ᱫᱩᱛᱚ ᱱᱟᱣᱟ ᱯᱮᱱᱴ ᱠᱚᱠᱚ ᱦᱚᱨᱚᱜᱟ ᱾ ᱦᱮᱸ ᱟᱨ ᱚᱱᱟ ᱨᱩᱣᱟᱹᱲ ᱚᱠᱛᱚ ᱫᱚ ᱚᱱᱟ ᱵᱩᱸᱰᱤ ᱠᱚᱜᱮ ᱠᱚᱠᱚ ᱫᱷᱚᱨᱟᱣᱟᱜᱼᱟ᱾ ᱟᱨ ᱯᱷᱚᱴᱠᱟ ᱠᱚᱠᱚ ᱟᱛᱟᱨ ᱜᱮᱭᱟ᱾
ᱦᱩᱸ ᱦᱩᱸ ᱾
ᱚᱱᱠᱟ ᱞᱮᱠᱟ ᱢᱟᱲᱟᱝ ᱫᱚ, ᱢᱟᱲᱟᱝ ᱫᱚ ᱤᱧ ᱦᱚᱧ ᱪᱟᱞᱟᱣ ᱵᱟᱲᱟ ᱟᱠᱟᱱ ᱜᱮᱭᱟ᱾ ᱚ ᱜᱤᱫᱽᱨᱟᱹ ᱚᱠ ᱦᱮᱸ ᱜᱤᱫᱽᱨᱟᱹ ᱵᱮᱲᱟ ᱨᱮᱫᱚ ᱤᱧᱦᱚᱸ ᱩᱝᱠᱩ ᱥᱟᱞᱟᱜ ᱤᱧ ᱢᱮᱥᱟ ᱟᱠᱟᱱᱟ᱾ ᱟᱫᱚ ᱱᱮᱛᱟᱨ ᱱᱮᱛᱟᱨ ᱫᱚ ᱟᱨᱦᱚᱸ ᱧᱮᱞᱚᱜ ᱠᱟᱱᱟ ᱟᱞᱮ ᱫᱚ ᱦᱚ ᱱᱚᱜᱼᱚᱭ ᱱᱟᱹᱭ ᱠᱚᱞᱮ ᱪᱟᱞᱟᱜ ᱜᱮᱭᱟ ᱛᱩᱯᱩᱱ᱾
ᱟᱪᱪᱷᱟ ᱟᱪᱪᱷᱟ ᱾
ᱱᱟᱹᱭ ᱠᱚ ᱟᱫᱚ ᱚᱱᱟ ᱴᱟᱢᱟᱠ ᱛᱩᱢᱫᱟᱜ ᱠᱚ ᱤᱫᱤ ᱠᱟᱛᱮᱜ ᱛᱩᱯᱩᱞ ᱞᱮ ᱪᱟᱞᱟᱜ ᱜᱮᱭᱟ, ᱦᱮᱸ ᱾ ᱟᱹᱛᱳ ᱨᱤᱱᱤᱡ ᱟᱨ ᱟᱛᱳ ᱨᱤᱱᱤᱡ ᱢᱟᱺᱡᱷᱤ ᱵᱟᱵᱟᱞᱮ ᱤᱫᱤ ᱛᱟᱨᱟᱭ ᱭᱟ ᱜᱷᱚᱲᱟ ᱠᱟᱛᱮᱫ ᱞᱮ ᱤᱫᱤᱭᱟ ᱱᱟᱹᱭ ᱾ ᱟᱨᱞᱮ ᱛᱳᱯᱳ ᱦᱤᱡᱩᱜᱼᱟ, ᱟᱫᱚ ᱱᱟᱹᱭ ᱥᱩᱨ ᱧᱚᱜ ᱜᱮᱭᱟᱞᱮ ᱛᱚ ᱟᱫᱚ᱾
ᱟᱪᱪᱷᱟ ᱟᱪᱪᱷᱟ, ᱫᱟᱫᱟ ᱛᱟᱦᱚᱞᱮ ᱤᱭᱟᱹ ᱦᱤᱞᱳᱜ ᱡᱮᱢᱚᱱ ᱥᱤᱢ ᱥᱟᱠᱨᱟᱛ ᱦᱤᱞᱳᱜ ᱮᱢ ᱞᱟᱹᱭ ᱠᱮᱫᱟ ᱛᱟᱦᱚᱞᱮ ᱚᱝᱠᱟ ᱫᱚ ᱪᱮᱫ ᱞᱮᱠᱟ? ᱡᱮᱢᱚᱱ ᱟᱞᱮ ᱥᱮᱫ ᱫᱚ ᱦᱚᱞᱚᱝ ᱠᱚ ᱦᱚᱞᱚᱝ ᱨᱮᱱᱟᱜ ᱠᱚ ᱯᱤᱴᱷᱟᱹᱭ ᱛᱮ ᱦᱩᱰᱤᱧ ᱧᱚᱜ ᱚᱱᱟ ᱴᱟᱹᱴ ᱡᱮᱢᱚᱱ ᱤᱭᱟᱹ ᱴᱟᱹᱴᱤᱭᱟ ᱥᱮ ᱪᱮᱫ ᱵᱚᱱ ᱢᱮᱛᱟᱜᱼᱟ! ᱦᱮᱸ ᱴᱟᱹᱴᱤᱭᱟ ᱜᱮ ᱾ ᱩᱱᱢᱟᱨᱟᱝ ᱯᱤᱴᱷᱟᱹ ᱠᱟᱛᱮᱜ ᱚᱱᱟ ᱯᱮ ᱵᱚᱸᱜᱟ ᱠᱟᱛᱮᱜ ᱵᱚᱸᱜᱟᱭᱟ ᱠᱚ ᱟᱜᱮ ᱡᱟᱦᱟᱸ ᱟᱞᱮ ᱵᱟ ᱢᱟᱨᱟᱝ ᱜᱮᱭᱟ᱾ ᱚᱸᱰᱮ ᱠᱚ ᱵᱚᱸᱜᱟᱭᱟ, ᱛᱟᱯᱚᱨᱮ ᱚᱱᱟ ᱯᱤᱴᱷᱟᱹ ᱠᱚᱞᱮ ᱡᱚᱢᱟ, ᱡᱟᱦᱟᱸ ᱚᱲᱟᱜ ᱨᱮᱵᱚᱱ ᱯᱤᱴᱷᱟᱹ ᱠᱟᱫᱟ ᱚᱱᱟᱞᱮ ᱡᱚᱢᱟ ᱾ ᱛᱟᱦᱚᱞᱮ ᱟᱯᱮ ᱥᱮᱫ ᱫᱚ ᱚᱝᱠᱟ ᱵᱚᱸᱜᱟ ᱠᱟᱛᱮᱜ ᱪᱮᱫ ᱞᱮᱠᱟ ᱯᱮ ᱵᱚᱸᱜᱟᱭᱟ ᱥᱤᱢ ᱥᱟᱠᱨᱟᱛ ᱦᱤᱞᱳᱜ?
ᱟᱫᱚ ᱥᱤᱧ ᱥᱟᱠᱨᱟᱛ ᱦᱤᱞᱳᱜ ᱫᱚ ᱦᱟᱜ ᱡᱟᱦᱟᱱᱟᱜ ᱜᱮ ᱦᱟᱸᱜ ᱯᱤᱴᱷᱟᱹ ᱞᱮᱴᱚ ᱠᱚ ᱤᱥᱤᱱᱚᱜ ᱠᱟᱱᱟ ᱚᱱᱟ ᱫᱚ ᱢᱟᱲᱟᱝ ᱮᱸ ᱵᱚᱸᱜᱟᱼ ᱵᱩᱨᱩ ᱮᱢᱟ ᱮᱢ ᱢᱟᱲᱟᱝ ᱟᱠᱚ ᱦᱩᱭᱩᱜᱼᱟ ᱵᱚᱸᱜᱟ ᱟᱠᱚ ᱦᱩᱭᱩᱜᱼᱟ ᱟᱞᱮ ᱦᱚᱸᱞᱮ ᱵᱚᱸᱜᱟ ᱫᱚᱞᱮ ᱵᱚᱸᱜᱟ ᱦᱟᱠᱚ ᱜᱮᱭᱟ᱾ ᱟᱫᱚ ᱟᱞᱮ ᱫᱚ ᱦᱟᱸᱜ ᱱᱚᱣᱟ ᱡᱤᱞ ᱯᱤᱴᱷᱟᱹ ᱜᱮ ᱦᱟᱸᱜ ᱮᱸ ᱡᱟᱦᱟᱸ ᱥᱮᱛᱟᱜ ᱥᱮᱛᱟᱜ ᱦᱮᱸ ᱞᱚᱜᱚᱱ ᱧᱚᱜ ᱜᱮᱠᱚ ᱵᱮᱱᱟᱣ ᱜᱮᱭᱟ, ᱟᱫᱚ ᱞᱚᱜᱚᱱ ᱧᱚᱜ ᱵᱮᱱᱟᱣ ᱠᱟᱛᱮᱫ ᱮᱸ ᱟᱫᱚ ᱚᱲᱟᱜ ᱵᱷᱤᱛ-ᱵᱷᱤᱛᱤᱨ ᱚᱲᱟᱜ ᱨᱮ ᱩᱸ ᱚᱸᱰᱮ ᱢᱟᱲᱟᱝ ᱞᱮ ᱵᱚᱸᱜᱟ ᱢᱟᱲᱟᱝᱼᱟ, ᱛᱟᱨᱯᱚ ᱨᱮ ᱱᱚᱣᱟ ᱨᱟᱪᱟ ᱨᱮ᱾
ᱟᱪᱪᱷᱟ ᱟᱪᱪᱷᱟ, ᱵᱟᱠᱷᱟᱱ ᱟᱞᱮᱫᱚ
ᱟᱫᱚ ᱦᱳᱭ ᱟᱫᱚ ᱚᱲᱟᱜ ᱨᱮᱫᱚ ᱦᱟᱸᱜ ᱤᱧ ᱜᱤᱧ ᱢᱟᱨᱟᱝ ᱜᱮᱭᱟ, ᱢᱟᱲᱟᱝ ᱫᱚ ᱦᱟᱸᱜ ᱵᱟᱵᱟᱜᱮ ᱵᱚᱸᱜᱟᱭ ᱜᱮ ᱛᱟᱦᱮᱸᱜᱼᱮ ᱾ ᱟᱫᱚ ᱱᱮᱛᱟᱨ ᱫᱚ ᱤᱧ ᱜᱮᱠᱚ ᱵᱚᱸᱜᱟ ᱵᱟᱲᱟ ᱦᱚᱪᱚᱧ ᱠᱟᱱᱟ᱾
ᱚ ᱛᱟᱦᱟᱞᱮ ᱟᱯᱮ ᱥᱮᱫ ᱫᱚ ᱚᱱᱠᱟ ᱫᱚ ᱟᱞᱮ ᱥᱮᱫ ᱡᱮᱢᱚᱱ ᱚᱱᱟ, ᱮᱢᱱᱤ ᱡᱟᱦᱟᱸᱭ ᱟᱞᱮ ᱵᱟᱠᱷᱳᱞ ᱨᱮ ᱢᱟᱨᱟᱝ ᱜᱮᱭᱟᱭ ᱩᱱᱤ ᱡᱮᱴ ᱴᱷᱟᱵᱟ ᱢᱤᱫᱴᱟᱝ ᱢᱮᱭᱟᱭᱟ ᱩᱱᱤ ᱚᱸᱰᱮ ᱵᱚᱸᱜᱟᱭᱼᱟᱭ ᱾ ᱡᱮᱢᱚᱱ ᱟᱜᱮ ᱚᱱᱟ ᱥᱩᱫᱷᱩ ᱦᱚᱞᱚᱝ ᱠᱚ ᱜᱩᱞᱟᱹᱣ ᱛᱮ ᱛᱟᱯᱚᱨᱮ ᱠᱚ ᱯᱤᱴᱷᱟᱹ ᱠᱮᱜ ᱜᱮ ᱛᱟᱵ ᱨᱚᱱᱮ ᱜᱩᱲ ᱟᱛᱮ ᱠᱚ ᱚᱱᱟ ᱠᱚ ᱵᱚᱸᱜᱟ-ᱭᱟ᱾ ᱛᱟᱯᱚᱨᱮ ᱟᱫᱚ ᱟᱯᱟᱱ ᱟᱹᱯᱤᱱ ᱚᱲᱟᱜ ᱦᱮᱡ ᱠᱟᱛᱮ ᱯᱤᱴᱷᱟᱹ ᱠᱚᱫᱚᱞᱮ ᱡᱚᱢᱼ ᱟ᱾ ᱛᱟᱦᱞᱮ ᱟᱯᱮ ᱥᱮᱫ ᱫᱚ ᱚᱱᱠᱟ ᱫᱚ ᱵᱟᱯᱮ ᱯᱤᱴ ᱴᱷᱟᱹᱭ ᱜᱮᱭᱟ ᱚᱠᱟ ᱯᱤᱴᱷᱟᱹ ᱠᱟᱛᱮ ᱵᱚᱸᱜᱟ᱾
ᱯᱤᱴᱷᱟᱹ ᱫᱚᱞᱮ ᱯᱤᱴᱷᱟᱹᱭ ᱜᱮᱭᱟ ᱯᱤᱴᱷᱟᱹ ᱠᱟᱛᱮᱫᱜ ᱵᱚᱸᱜᱟ ᱫᱚ ᱦᱟᱸᱜ ᱟᱫᱚ ᱚᱱᱮᱧ ᱞᱟᱹᱭᱟᱢ ᱠᱟᱱ ᱫᱚ ᱦᱟᱸᱜ, ᱟᱞᱮ ᱫᱚ ᱚᱱᱟ ᱡᱤᱞ ᱯᱤᱴᱷᱟᱹ ᱜᱮ ᱦᱟᱸᱜ ᱡᱤᱞ ᱯᱤᱴ ᱯᱟᱛᱲᱟ ᱯᱤᱴᱷᱟᱹ ᱡᱟᱦᱟᱸ ᱚᱱᱟ ᱜᱮ ᱦᱟᱸᱜ ᱞᱮ ᱵᱚᱸᱜᱟ ᱦᱟᱸᱜ ᱚᱱᱟ ᱟᱞᱟᱫᱟ᱾ ᱛᱮᱫᱚ ᱚᱝᱠᱟᱞᱮᱠᱟ ᱫᱚ ᱯᱤᱴᱷᱟᱹ ᱫᱚ ᱵᱟᱞᱮ ᱵᱮᱱᱟᱣ᱾
ᱟᱪᱪᱷᱟ ᱟᱪᱪᱷᱟ ᱚ ᱟᱞᱮ ᱥᱮᱫ ᱫᱚ ᱟᱞᱟᱫᱟ ᱛᱮᱞᱮ ᱵᱮᱱᱟᱣᱟ ᱛᱟᱦᱟᱞᱮ ᱫᱟᱫᱟ ᱚᱱᱟ ᱥᱤᱧ ᱥᱟᱠᱨᱟᱛ ᱦᱮᱞᱳᱜ ᱫᱚ ᱚᱱᱟ ᱡᱟᱦᱟᱸ ᱵᱷᱮᱡᱟ ᱠᱚ ᱵᱤᱫᱟ ᱟᱯᱮ ᱥᱮᱫ ᱫᱚᱯᱮ ᱵᱤᱫᱟ ᱥᱮ ᱵᱟᱝ?
ᱦᱚᱸ ᱟᱞᱮᱥᱮᱱ ᱦᱚᱸ ᱱᱚᱣᱟ ᱛᱟᱨᱟᱥᱤᱧ ᱵᱮᱲᱟ ᱫᱚ ᱵᱷᱮᱡᱟᱞᱮ ᱵᱤᱫ ᱜᱮᱭᱟ᱾ ᱦᱮ ᱵᱷᱮᱡᱟ ᱠᱚᱦᱚᱸ ᱞᱮ ᱛᱩᱧ ᱜᱮᱭᱟ᱾ ᱮ ᱵᱚᱠᱚᱧ ᱛᱟᱦᱞᱮ ᱟᱯᱮ ᱥᱮᱱ ᱫᱚ ᱵᱷᱮᱡᱟ ᱯᱮ ᱛᱩᱧ ᱜᱮᱭᱟ ᱥᱮ ᱵᱟᱝᱼᱟ?
ᱦᱮᱸ
ᱵᱤᱫ ᱫᱚᱞᱮ ᱦᱮᱸ ᱵᱤᱫ ᱫᱚᱠᱚ ᱵᱤᱫ ᱜᱮᱭᱟ, ᱛᱟᱦᱚᱞᱮ ᱚᱱᱟ ᱫᱚ ᱚᱠᱚᱭ-ᱮ ᱵᱤᱫᱼᱟ ᱯᱮᱥᱮᱫ ᱫᱚ? ᱟᱞᱮ ᱫᱚ ᱢᱟᱺᱡᱷᱤ ᱦᱟᱲᱟᱢ-ᱮ ᱵᱤᱫ ᱢᱟᱺᱡᱷᱤ ᱟᱨ ᱜᱳᱰᱮᱛ ᱛᱤᱠᱤᱱ ᱵᱤᱛᱟ ᱾ ᱟᱨ ᱟᱯᱮ ᱥᱮᱫ ᱫᱚ ᱛᱟᱦᱚᱞᱮ ᱚᱠᱚᱭ-ᱮ ᱵᱤᱛᱟ ᱚᱱᱟ ᱵᱮᱭᱡᱷᱟ ᱫᱚ ᱡᱟᱦᱟᱸ ᱛᱟᱨᱟ ᱥᱤᱧ ᱵᱮᱲᱟ ᱛᱩᱧ ᱦᱩᱭᱩᱜᱼᱟ ᱦᱳᱭ᱾
ᱟᱫᱚ ᱦᱟᱸᱜ ᱵᱚᱠᱚᱧ ᱟᱵᱩ ᱢᱟ ᱚᱱᱟ ᱢᱟ ᱦᱟᱸᱜ, ᱦᱮᱸ ᱡᱟᱦᱟᱸ ᱥᱤᱧ ᱥᱟᱠᱨᱟᱛ ᱦᱤᱞᱳᱜ ᱛᱟᱨᱟᱥᱤᱧ ᱵᱮᱲᱟ ᱡᱟᱦᱟᱸ ᱵᱮᱡᱟ ᱠᱚ ᱛᱩᱧ ᱫᱚ, ᱟᱹᱛᱩ ᱨᱮᱱ ᱠᱚᱲᱟ ᱠᱚ ᱚᱱᱟ ᱵᱷᱮᱡᱟ ᱠᱷᱩᱱᱴᱤ ᱢᱟ ᱦᱟᱸᱜ ᱡᱚᱜᱽ ᱢᱟᱹᱡᱷᱤ ᱵᱟᱵᱟ ᱜᱮ ᱦᱟᱜ ᱵᱤᱫᱟᱭ᱾ ᱦᱮᱸ
ᱟᱪᱪᱷᱟ ᱛᱟᱦᱟᱞᱮ ᱟᱞᱮ ᱟᱞᱮ ᱚ,
ᱚ ᱦᱳᱭ ᱦᱳᱭ ᱟᱞᱮ ᱟᱛᱩ ᱨᱮᱦᱚᱸ ᱚᱱᱠᱟᱜᱮ ᱮ ᱢᱟᱺᱡᱷᱤ ᱵᱟᱵᱟ, ᱵᱟᱡᱷᱚᱱᱟᱜ ᱵᱷᱮᱡᱟ ᱠᱷᱩᱱᱴᱤ ᱫᱚᱭ ᱵᱤᱫ ᱜᱮᱭᱟ᱾
ᱟᱪᱪᱷᱟ ᱚ ᱦᱚ,
ᱟᱫᱚ ᱡᱟᱦᱟᱸᱭ ᱡᱟᱦᱟᱸᱭ ᱡᱩᱫᱤ ᱵᱟᱡᱟᱣᱟᱭ ᱛᱟᱦᱟᱞᱮ ᱩᱱᱤ ᱫᱚ ᱪᱮᱜ ᱞᱮᱠᱟ ᱩᱯᱚᱦᱟᱨ ᱫᱚ ᱪᱮᱜ ᱞᱮᱠᱟ? ᱠᱟᱯᱮ ᱮᱢᱟᱭᱟ ᱚᱱᱟ ᱥᱤᱧ ᱥᱟᱠᱨᱟᱛ ᱟᱹᱞᱩ ᱡᱟᱦᱟᱸ ᱵᱚᱡᱷᱟ ᱯᱮ ᱛᱩᱧ ᱚᱪᱚᱭᱟ?
ᱟᱫᱚ ᱛᱟᱨᱟᱥᱤᱧ ᱵᱮᱲᱟ ᱡᱟᱦᱟᱸ ᱵᱮᱡᱷᱟ ᱞᱮ ᱛᱩᱧ ᱦᱚᱪᱚ ᱪᱩᱭ ᱜᱮᱭᱟ ᱚᱱᱟ ᱨᱮᱫᱚ ᱦᱟᱜᱫᱚ ᱚᱱᱟ ᱱᱟᱣᱟ ᱫᱷᱩᱛᱤ ᱠᱚᱜᱮ ᱛᱟᱦᱮᱸᱱᱟ ᱾
ᱟᱪᱪᱷᱟ
ᱱᱟᱣᱟ ᱫᱷᱩᱛᱤ ᱠᱚᱜᱮᱞᱮ ᱮᱢᱟᱭ ᱡᱟᱦᱟᱸᱭ ᱛᱩᱧ ᱵᱟᱡᱟᱣ ᱢᱟᱲᱟᱝ-ᱟᱭ ᱾
ᱟᱪᱪᱷᱟ ᱟᱪᱪᱷᱟ᱾ ᱟᱫᱚ ᱟᱫᱚ ᱟᱞᱮᱥᱮᱜ ᱡᱮᱢᱚᱱ ᱟᱞᱮᱥᱮᱫ ᱡᱮᱢᱚᱱ ᱢᱮᱱᱟᱜᱼᱟ ᱤᱪᱤᱭᱟ ᱾ ᱤᱫᱤᱭᱟᱠᱚ ᱢᱚᱱ ᱩᱱᱤ ᱡᱟᱦᱟᱸᱭ ᱢᱟᱺᱡᱷᱤ ᱦᱟᱲᱟᱢ ᱢᱟᱺᱡᱷᱤ ᱟᱨ ᱜᱚᱰᱮᱛ ᱛᱤᱠᱤᱱ, ᱡᱟᱦᱟᱸᱭᱮ ᱵᱟᱡᱟᱣᱟ ᱩᱱᱤᱠᱤᱱ ᱜᱷᱚᱲᱟ ᱟᱹᱜᱩᱭᱮᱭᱟ ᱛᱟᱯᱚᱨᱮ ᱜᱷᱚᱲᱟ ᱟᱹᱜᱩ ᱠᱟᱛᱮᱜ᱾ ᱡᱟᱦᱟᱸ ᱛᱟᱯᱚᱨᱮ ᱚᱱᱟ ᱢᱟᱺᱡᱷᱤ ᱚᱲᱟᱜ ᱨᱮᱠᱚ ᱯᱤᱴᱷᱟᱹ ᱡᱟᱦᱟᱸ ᱯᱤᱴᱷᱟᱹ ᱠᱚ ᱵᱮᱱᱟᱣ ᱞᱮᱫᱟ ᱥᱮ ᱥᱮᱛᱟᱜ ᱨᱮ᱾ ᱚᱱᱟ ᱯᱤᱴᱷᱟᱹ ᱜᱮ ᱠᱚ ᱫᱚᱦᱚ ᱠᱟᱜᱼᱟ ᱛᱚ, ᱟᱫᱚ ᱚᱱᱟ ᱯᱤᱴᱷᱟᱹ ᱜᱮ ᱠᱚ ᱡᱚᱢ ᱚᱪᱚᱭᱮᱭᱟ ᱟᱫᱚ ᱚᱱᱟᱜᱮ ᱩᱵᱚᱦᱟᱼᱼ ᱠᱟᱛᱮᱜ ᱫᱚ ᱚᱱᱟ ᱜᱷᱚᱬᱟ ᱟᱹᱜᱩ ᱠᱮᱫ ᱠᱚᱣᱟ ᱾ ᱛᱟᱦᱚᱞᱮ ᱟᱯᱮ ᱥᱮᱫ ᱫᱚ ᱵᱟᱠᱚ ᱜᱷᱚᱬᱟ ᱟᱹᱜᱩ ᱠᱚᱣᱟ ᱡᱚᱠᱷᱚᱱᱼᱼ ᱵᱟᱡᱟᱭᱟᱭ ᱡᱟᱦᱟᱸᱭ ᱜᱮ ᱾
ᱦᱚᱸ ᱠᱚ ᱟᱞᱮ ᱥᱮᱫ ᱦᱚᱸ ᱚᱱᱠᱟ ᱞᱮᱠᱟ ᱫᱚᱠᱚ ᱜᱷᱚᱬᱟ ᱤᱫᱤ ᱠᱚᱜᱮᱭᱟ ᱱᱚᱜᱼᱚᱭ ᱡᱟᱦᱟᱸᱭ ᱵᱟᱡᱟᱣᱼᱼ ᱟᱞᱮᱥᱮᱫ ᱫᱚ ᱟᱫᱚᱼᱼ ᱛᱩᱴᱤ ᱠᱚᱨᱟᱣ ᱠᱚ ᱠᱟᱛᱮᱫ ᱜᱮ ᱜᱷᱚᱬᱟ ᱤᱫᱤᱭᱮᱭᱟ ᱢᱟᱹᱡᱷᱤ ᱵᱟᱵᱟᱣᱟᱜ ᱚᱲᱟᱜ ᱛᱮ ᱾ ᱦᱮᱸ ᱟᱨ ᱵᱚᱠᱚᱧ ᱛᱟᱦᱞᱮ ᱤᱱᱟᱹ ᱫᱚᱥᱼᱼ ᱥᱟᱨ ᱠᱚᱫᱚ ᱟᱫᱚ, ᱮ ᱜᱟᱹᱬᱤ ᱟᱥᱮᱱ ᱠᱚᱫᱚ ᱯᱮ ᱪᱟᱞᱟᱜ ᱜᱮᱭᱟ ᱥᱮ ᱵᱟᱝ ᱟᱯᱮ ᱫᱚ?
ᱟᱫᱚ ᱟᱞᱮ ᱥᱮᱫ ᱫᱚ ᱚᱱᱠᱟ ᱫᱚ ᱜᱟᱺᱬᱤ ᱟᱥᱮᱱ ᱫᱚ ᱵᱟᱹᱧ ᱧᱮᱞ ᱟᱠᱟᱫᱟ, ᱟᱫᱚ ᱵᱟᱠᱚ ᱪᱟᱞᱟᱣ ᱵᱟᱲᱟᱜ ᱜᱮᱭᱟ ᱾
ᱦ
ᱚᱱᱠᱟ ᱫᱚ ᱛᱟᱦᱚᱞᱮ ᱟᱯᱮ ᱥᱮᱫ ᱫᱚᱯᱮ ᱪᱟᱞᱟᱣ ᱵᱟᱲᱟᱜ ᱜᱮᱭᱟ ᱚᱱᱠᱟ ᱜᱟᱺᱬᱤ ᱟᱥᱮᱱ ᱠᱚ ᱥᱮᱱ?
ᱟᱨᱼᱼ ᱵᱚᱞᱮ ᱵᱚᱞᱮ ᱠᱚᱫᱚ ᱵᱟᱯᱮ ᱩᱰ ᱪᱟᱞᱟᱜ ᱜᱮᱭᱟ?
ᱚᱹᱦᱚᱜ ᱚᱦᱚᱸᱜ ᱵᱟᱞᱮ ᱪᱟᱞᱟᱣ ᱵᱟᱲᱟᱜᱼᱟ ᱾
ᱦᱮᱸ ᱟᱞᱮ ᱥᱮᱱ ᱦᱚᱸ ᱪᱟᱞᱟᱣ ᱫᱚᱠᱚ ᱪᱟᱞᱟᱜ ᱜᱮᱭᱟ, ᱤᱧ ᱦᱚᱸᱧ ᱩᱱ ᱫᱚᱧ ᱪᱟᱞᱟᱣ ᱵᱟᱲᱟ ᱞᱮᱱ ᱛᱟᱦᱮᱸᱱ ᱱᱮᱛᱟᱨ ᱱᱮᱛᱟᱨ ᱜᱮ ᱚᱲᱟᱜ ᱠᱚᱨᱮ ᱫᱚ ᱚᱱᱠᱟ ᱞᱮᱠᱟ ᱵᱟᱝ ᱛᱟᱦᱮᱸᱱ ᱦᱩᱭᱩᱜ ᱠᱟᱱ ᱠᱷᱟᱹᱛᱤᱨ ᱛᱮ, ᱮᱱ ᱵᱟᱹᱧᱼᱼ ᱪᱟᱞᱟᱣ ᱵᱟᱲᱟᱜ ᱠᱟᱱᱟ ᱵᱟᱠᱷᱟᱱ ᱫᱚ, ᱪᱟᱞᱟᱣ ᱫᱚᱠᱚ ᱪᱟᱞᱟᱜ ᱜᱮᱭᱟ ᱟᱞᱮ ᱱᱚᱛᱮ ᱦᱚᱸ ᱾
ᱟᱪᱪᱷᱟ ᱚᱦᱚᱼᱼ ᱛᱟᱦᱚᱞᱮ ᱟᱨ ᱚᱱᱠᱟ ᱜᱟᱺᱬᱤ ᱟᱥᱮᱱ ᱠᱚᱫᱚ ᱛᱟᱦᱚᱞᱮ ᱪᱮᱫ ᱞᱮᱠᱟ? ᱚᱱᱠᱟ ᱫᱚᱞᱟᱛᱮᱼᱼ ᱨᱮᱯᱮ ᱪᱟᱞᱟᱜ ᱜᱮᱭᱟ, ᱥᱮ ᱚᱱᱠᱟ ᱢᱤᱫ ᱵᱟᱨ ᱦᱚᱲ ᱠᱟᱛᱮ ᱠᱚ ᱪᱟᱞᱟᱜᱼᱟ ᱚᱱᱠᱟ ᱜᱟᱺᱬᱤ ᱟᱥᱮᱱ ᱠᱚ?
ᱜᱟᱺᱬᱤ ᱟᱥᱮᱱ ᱟᱫᱚ ᱢᱤᱫ ᱵᱟᱨ ᱦᱚᱲ ᱟᱛᱮ ᱦᱚᱸ ᱠᱚ ᱪᱟᱞᱟᱣ ᱫᱚᱠᱚ ᱪᱟᱞᱟᱜ ᱜᱮᱭᱟ ᱱᱚᱝᱠᱟ ᱟᱸ ᱟᱸᱼᱼ ᱫᱚᱞ ᱟᱛᱮᱜ ᱦᱚᱸᱠᱚ ᱪᱟᱞᱟᱜ ᱜᱮᱭᱟ, ᱟᱫᱚ ᱚᱠᱚᱭ ᱚᱠᱟ ᱞᱮᱠᱟ ᱠᱚ ᱫᱟᱲᱮᱭᱟᱜᱼᱟ ᱟᱫᱚ ᱪᱟᱞᱟᱜ ᱜᱮᱭᱟ ᱠᱚ ᱱᱚᱣᱟᱼᱼ ᱟᱹᱛᱩ ᱟᱹᱛᱩ ᱠᱚᱨᱮᱫ ᱜᱟᱺᱬᱤ ᱠᱚ ᱟᱥᱮᱱ ᱠᱚᱣᱟ ᱮᱸ ᱟᱛᱩ ᱨᱮᱱ ᱫᱚ ᱾ ᱡᱚᱛᱚ ᱚᱲᱟᱜ ᱨᱮ ᱜᱟᱺᱬᱤ ᱠᱚ ᱟᱥᱮᱱ ᱠᱚ ᱜᱮᱭᱟ, ᱛᱟᱯᱚᱨᱮ ᱮᱴᱟᱜ ᱟᱹᱛᱩ ᱦᱚᱸᱠᱚ ᱪᱟᱞᱟᱜ ᱜᱮᱭᱟ ᱾
ᱟᱪᱪᱷᱟ ᱾
ᱟᱫᱚ ᱱᱟᱸᱜ ᱡᱟᱦᱟᱸᱼᱼ ᱟᱞᱮ ᱱᱚᱛᱮ ᱫᱚ ᱦᱟᱸᱜ ᱫᱚ ᱱᱟᱦᱟᱸᱜ ᱟᱠᱷᱟᱱ ᱫᱚᱥᱟᱨ ᱦᱤᱞᱚᱜ ᱜᱮᱼᱼ ᱱᱟᱹᱭ ᱛᱮᱠᱚ ᱪᱟᱞᱟᱜ ᱜᱮᱭᱟ ᱛᱚ ᱾ ᱡᱟᱝ ᱵᱟᱦᱟ ᱵᱚᱦᱮᱞ, ᱦᱮᱸ ᱟᱫᱚ ᱦᱟᱸᱜ ᱚᱠᱚᱭ ᱚᱲᱟᱜ ᱠᱚᱨᱮ ᱠᱚ ᱠᱟᱹᱢᱤ ᱠᱟᱱᱟ ᱚᱱᱠᱟ ᱱᱟᱹᱭᱼᱼ ᱛᱮᱠᱚ ᱪᱟᱞᱟᱜ ᱞᱟᱹᱜᱤᱫ, ᱟᱫᱚ ᱚᱱᱟ ᱚᱲᱟᱜ ᱠᱚᱨᱮ ᱫᱚ ᱦᱟᱸᱜ ᱜᱟᱺᱬᱤ ᱠᱚᱫᱚ ᱵᱟᱠᱚ ᱟᱥᱮᱱ ᱠᱚᱜᱮᱭᱟ ᱱᱟᱜ ᱾ ᱚᱲᱟᱜ ᱠᱚᱨᱮ ᱫᱚ ᱠᱚᱭ ᱫᱚ ᱵᱟᱠᱚ ᱮᱢᱟ ᱠᱚ ᱜᱮᱭᱟ ᱛᱚ ᱾ ᱟᱫᱚ ᱚᱱᱟ ᱚᱲᱟᱜ ᱠᱚ ᱵᱟᱝ ᱠᱟᱛᱮ ᱜᱮ ᱟᱫᱚ ᱮᱴᱟᱜ ᱚᱲᱟᱜ ᱠᱚᱫᱚᱼᱼ ᱜᱟᱺᱬᱤ ᱠᱚᱫᱚ ᱠᱚ ᱟᱹᱥᱩᱞ ᱠᱚ ᱜᱮᱭᱟ ᱾
ᱟᱪᱪᱷᱟ ᱟᱪᱪᱷᱟ, ᱛᱟᱦᱚᱞᱮ ᱫᱟᱫᱟ ᱚᱱᱟ ᱜᱟᱺᱬᱤ ᱟᱥᱮᱱ ᱡᱚᱠᱷᱚᱱ ᱠᱚ ᱪᱟᱞᱟᱜᱼᱟᱼᱼ ᱛᱟᱦᱚᱞᱮ ᱟᱯᱮ ᱥᱮᱫ ᱫᱚ ᱜᱟᱺᱬᱤ ᱟᱥᱮᱱ ᱠᱚ ᱩᱯᱚᱦᱟᱨ ᱞᱮᱠᱟ ᱛᱮᱫᱚ ᱪᱮᱫ ᱠᱚ ᱮᱢᱟ ᱠᱚᱣᱟ? ᱟᱞᱮᱥᱮᱫ ᱫᱚ ᱚᱱᱠᱟ ᱫᱚ ᱵᱟᱠᱚ ᱪᱟᱞᱟᱣ ᱵᱟᱲᱟᱜ ᱜᱮᱭᱟ, ᱱᱤᱛ ᱵᱟᱹᱧ ᱧᱮᱞ ᱵᱟᱲᱟ ᱟᱠᱟᱫ ᱠᱚᱣᱟ ᱛᱟᱦᱚᱞᱮ ᱟᱯᱮ ᱫᱚ ᱪᱮᱫ ᱯᱮ ᱮᱢᱟᱼᱼ ᱱᱚᱜᱼᱚᱭ ᱡᱮᱢᱚᱱ ᱜᱟᱺᱬᱤ ᱟᱥᱮᱱ ᱠᱚ ᱪᱟᱞᱟᱣᱮᱱᱟ ᱟᱯᱮ ᱚᱲᱟᱜ ᱥᱮᱫ ᱚᱱᱠᱟ ᱾
ᱟᱞᱮ ᱟᱞᱮ ᱚᱲᱟᱜ ᱥᱮᱫ ᱫᱚ ᱪᱟᱣᱞᱮ ᱟᱨ ᱠᱷᱟᱹᱡᱟᱹᱲᱤ ᱦᱮᱸ ᱟᱞᱮ ᱼᱼ ᱱᱚᱛᱮ ᱫᱚ ᱱᱚᱣᱟ ᱠᱚᱜᱮ ᱠᱚ ᱮᱢᱟ ᱠᱚ ᱠᱟᱱᱟ?
ᱟᱪᱪᱷᱟ ᱾
ᱚᱠᱚᱭ ᱚᱲᱟᱜ ᱠᱚᱨᱮᱫᱚ ᱪᱟᱣᱞᱮ, ᱪᱟᱣᱞᱮ ᱦᱚᱸ ᱠᱷᱟᱹᱡᱟᱹᱲᱤ ᱦᱚᱸ, ᱟᱨ ᱚᱠᱚᱭᱟᱜ ᱚᱲᱟᱜ ᱨᱮᱫᱚ ᱮᱠᱮᱱᱼᱼ ᱦᱩᱸ ᱪᱟᱣᱞᱮ ᱜᱮ ᱾
ᱦᱮᱸ ᱦᱮᱸ ᱟᱫᱚ ᱡᱩᱫᱤ ᱚᱱᱮ ᱪᱟᱣᱞᱮ ᱠᱚᱫᱚ ᱟᱯᱮ ᱟᱛᱩᱨ ᱨᱮᱱ ᱜᱮᱠᱚ ᱪᱟᱞᱟᱜ ᱜᱮᱭᱟ ᱛᱚ ᱟᱫᱚ ᱚᱱᱟ ᱪᱟᱣᱞᱮ ᱠᱚᱫᱚ ᱪᱮᱫᱠᱟ ᱥᱳᱲᱮ ᱠᱟᱛᱮ ᱯᱮ ᱡᱚᱢ ᱜᱮᱭᱟ ᱥᱮ ᱪᱮᱫᱠᱟ ᱡᱚᱢ ᱠᱚᱯᱮ
ᱦᱳᱭ ᱟᱫᱚ ᱦᱟᱸᱜ ᱡᱟᱦᱟᱸ ᱛᱤᱱᱟᱹᱜ ᱦᱟᱸᱜ ᱚᱱᱟ ᱫᱚᱞ ᱨᱮ ᱦᱮᱱᱟᱜ ᱠᱚᱣᱟ ᱡᱟᱦᱟᱸ ᱛᱤᱱᱟᱹᱜ ᱜᱟᱹᱬᱤ ᱟᱥᱮᱱ ᱠᱚ ᱪᱟᱞᱟᱣ ᱞᱮᱱ ᱛᱟᱦᱮᱸᱫ, ᱟᱫᱚ ᱩᱱᱠᱩ ᱫᱚ ᱦᱮᱸ ᱡᱟᱦᱟᱸ ᱛᱤᱱᱟᱹᱜ ᱪᱟᱣᱞᱮ ᱠᱚ ᱦᱩᱭ ᱟᱠᱟᱱ ᱛᱟᱠᱚᱣᱟ, ᱟᱫᱚ ᱚᱱᱟ ᱠᱚᱜᱮ ᱛᱤᱱᱟᱹᱜ ᱜᱟᱱ ᱠᱚ ᱡᱚᱢ ᱫᱟᱲᱮᱜ-ᱟ ᱚᱝᱠᱟ ᱞᱮᱠᱟ ᱠᱚ ᱫᱚ ᱦᱚᱸ ᱡᱚᱝᱚ ᱟ ᱟᱨ ᱡᱟᱹᱥᱛᱤᱭᱟᱜ ᱪᱟᱣᱞᱮ ᱫᱚ ᱟᱠᱷᱨᱤᱧ ᱠᱟᱛᱮᱜ ᱚᱱᱟᱛᱮ ᱡᱟᱦᱟᱸᱜᱮ ᱯᱩᱭᱥᱟ ᱠᱚ ᱦᱩᱭᱩᱜ-ᱟ ᱦᱮᱸ ᱚᱱᱟᱛᱮ ᱡᱤᱞ ᱟᱹᱜᱩ ᱠᱟᱛᱮᱜ ᱥᱚᱲᱮ ᱠᱟᱛᱮᱜ